ᱨᱚᱲ ᱮᱢ ᱟᱸᱡᱚᱢ ᱫᱟ᱾
ᱦᱳᱭ ᱟᱸᱡᱚᱢᱚᱜ ᱠᱟᱱᱟ᱾ ᱠᱷᱚᱵᱚᱨ ᱠᱚ ᱛᱟᱦᱚᱞᱮ ᱱᱚᱜᱼᱚᱭ ᱪᱮᱫ ᱦᱚᱸ ᱵᱟᱝ ᱛᱮᱦᱮᱧ ᱫᱚ ᱟᱹᱰᱤ ᱞᱮᱴ ᱛᱮ ᱡᱟᱹᱯᱤᱫ ᱠᱷᱚᱱᱟᱜ ᱵᱮᱨᱮᱫ ᱦᱳᱭ ᱱᱟ ᱾ ᱥᱟᱲᱮ ᱥᱟᱛᱴᱟ ᱥᱮᱱ
ᱟᱪᱪᱷᱟ, ᱦᱤᱛᱚᱜ ᱡᱟᱹᱯᱤᱫ ᱠᱷᱚᱡ ᱮᱢ ᱵᱮᱨᱮᱫ ᱠᱟᱱᱟ ᱪᱮᱫ ᱵᱮᱯᱟᱨ?
ᱪ ᱦ
ᱴᱟᱣᱟᱨ ᱮ ᱰᱤᱥᱴᱟᱯ ᱮᱫ ᱛᱟᱢᱟᱭᱟ ᱫᱚᱢᱮ᱾ ᱮ ᱯᱚᱨᱤᱢᱚᱞ᱾
ᱟᱸᱡᱚᱢ ᱫᱟ ᱱᱤᱛᱚᱜ ᱟᱸᱡᱚᱢ ᱫᱟ
ᱱᱤᱛᱚᱜ ᱫᱚ ᱟᱸᱡᱚᱢᱚᱜ ᱠᱟᱱᱟ ᱠᱤᱱᱛᱩ ᱢᱟᱡᱷᱮ ᱦᱮᱸ ᱦᱮᱸ ᱟᱸᱡᱚᱢᱚᱜ ᱠᱟᱱᱟ
ᱚᱱᱟᱜᱮ ᱥᱮᱛᱟᱜ ᱨᱮ ᱵᱮᱨᱮᱫ ᱵᱟᱝ
ᱵᱟᱠᱷᱟᱡ
ᱱᱤᱛᱚᱜ ᱵᱮᱨᱮᱫ ᱦᱩᱭᱮᱱᱟ ᱟᱫᱚ ᱞᱮᱫᱟ ᱦᱟᱯᱮ ᱚᱠᱚᱭ ᱠᱚ ᱢᱮᱱᱟᱜ ᱠᱚᱣᱟ ᱥᱮ ᱪᱮᱫ ᱦᱚᱞᱟ ᱫᱚ ᱠᱟᱹᱴᱤᱡ ᱦᱚᱸ ᱵᱟᱝ ᱦᱩᱭᱠᱟᱱᱟ ᱛᱚ ᱚᱝᱠᱟ ᱫᱚ ᱵᱤᱥᱤ ᱵᱟᱝ ᱦᱩᱭ ᱟᱠᱟᱱ ᱛᱤᱧᱟᱹ ᱦᱚᱞᱟ ᱫᱚ
ᱚ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱱᱚᱣᱟ ᱦᱚᱸ
ᱟᱫᱚᱞᱤ ᱥᱮᱛᱟᱜ ᱠᱷᱚᱱᱟᱜ ᱠᱟᱹᱴᱤᱡ ᱫᱷᱩᱨᱟᱹ ᱦᱩᱭ ᱞᱮᱱ ᱜᱮ ᱛᱮᱦᱮᱧᱸ ᱫᱚ ᱠᱚᱢ ᱥᱮ ᱠᱚᱢ ᱯᱟᱸᱪᱴᱤ ᱪᱷᱩᱴᱤ ᱦᱟᱨᱤ ᱫᱚ ᱠᱚᱢᱯᱞᱤᱴ ᱦᱩᱭᱩᱜ-ᱟ
ᱟᱪᱪᱷᱟ ᱛᱟᱞᱦᱮ ᱥᱮᱛᱟᱜ
ᱵᱮᱨᱮᱫ ᱛᱚᱨᱟ ᱠᱷᱚᱱᱟᱜ ᱫᱷᱩᱨᱟᱹ ᱦᱩᱭᱩᱜ-ᱟ ᱛᱦᱮᱧ ᱫᱚ ᱦᱟᱸᱜ ᱨᱤᱪᱟᱡᱽ ᱪᱟᱵᱟᱜ ᱠᱟᱱ ᱛᱤᱧᱟᱹ ᱛᱚ ᱟᱫᱚ ᱦᱟᱸᱜ ᱛᱤᱥ ᱠᱚ ᱨᱤᱪᱟᱡᱽ ᱠᱤᱛᱤᱧ ᱠᱟᱱᱟ ᱛᱟᱣ ᱠᱟᱹᱱᱟᱹ ᱛᱮᱦᱮᱧ ᱯᱚᱭᱥᱟ ᱠᱩᱞ ᱠᱚ ᱞᱟᱹᱭ ᱠᱟᱫᱟ ᱚᱲᱟᱜ ᱦᱚᱲ ᱟᱫᱚ ᱦᱟᱸᱜ ᱛᱤᱨ ᱠᱚ ᱠᱳᱞ ᱫᱟ ᱟᱫᱚ ᱨᱤᱪᱟᱡᱽ ᱦᱩᱭᱩᱜ-ᱟ ᱵᱷᱩᱰᱤᱧ ᱨᱤᱪᱟᱡᱽ ᱞᱟᱹᱜᱤᱫ ᱵᱷᱚᱰᱟ ᱠᱷᱟᱱ ᱥᱟᱲᱮ ᱛᱤᱱᱥᱚ ᱴᱟᱠᱟ ᱨᱮᱱᱟᱜ ᱟᱞᱤᱢᱤ ᱰᱟᱴᱟᱧ ᱧᱟᱢᱟ ᱛᱚ ᱟᱨ ᱮᱱᱠᱷᱟᱱ ᱡᱟᱦᱟᱸ ᱡᱚᱠᱷᱚ ᱠᱷᱚᱱ ᱢᱚᱱ ᱛᱚᱠᱷᱚᱱ ᱨᱚᱯᱚᱲ ᱜᱟᱱᱚᱜᱼᱟ ᱟᱨ ᱱᱚᱣᱟ ᱜᱟᱱ ᱫᱚ ᱟᱻ ᱯᱷᱳᱨ ᱡᱤ ᱯᱷᱳᱱ ᱠᱟᱱ ᱛᱤᱧᱟᱹ ᱥᱮ ᱤᱧᱟᱹᱜ ᱫᱚ ᱡᱤᱭᱳ ᱨᱤᱪᱟᱡᱽ ᱠᱟᱛᱮ ᱡᱤᱭᱳ ᱨᱤᱪᱟᱡᱽ ᱠᱟᱛᱮ ᱛᱤᱱ ᱥᱚ ᱴᱟᱠᱟ ᱛᱮ ᱨᱮᱱᱟᱜ ᱫᱚ ᱵᱟ ᱛᱤᱱᱥᱚ ᱨᱮᱱᱟᱜ ᱤᱧ ᱨᱤᱪᱟᱡᱽ ᱰᱟᱲᱟ ᱰᱮᱲ ᱡᱤᱵᱤ ᱚᱱᱟ ᱫᱚ ᱵᱟᱝ ᱜᱟᱱᱚᱜ ᱠᱟᱱᱟ ᱚᱱᱟ ᱟᱞᱮᱢᱤᱵ ᱰᱮᱴᱟ ᱫᱚ ᱰᱮᱲ ᱡᱤᱵᱤ ᱠᱚ ᱮᱢᱟᱢᱟ ᱚᱱᱟ ᱠᱷᱟᱛ
ᱤᱭᱟᱹ ᱦᱟᱛᱟᱣ ᱢᱮ ᱤᱭᱟᱹ ᱟᱸᱡᱚᱢ ᱢᱮ ᱤᱭᱟᱨᱴᱮᱞ ᱦᱟᱛᱟᱣ ᱢᱮ ᱟᱨ ᱪᱟᱨᱥᱚ ᱴᱟᱠᱟ ᱱᱟᱜ ᱨᱤᱪᱟᱡᱽ ᱢᱮ ᱟᱱᱞᱤᱢᱤᱴᱮᱰ ᱯᱷᱳᱨ ᱡᱤ
ᱱᱚᱣᱟ ᱵᱷᱳᱰᱟ ᱟᱲᱮ ᱧᱟᱢᱚᱜ ᱠᱟᱱᱟ ᱥᱟᱲᱮ ᱛᱤᱱᱥᱚ ᱴᱟᱠᱟ ᱨᱮᱱᱟᱜ ᱟᱱᱞᱤᱢᱤᱴᱮᱰ
ᱥᱟᱲᱮ ᱛᱤᱱᱥᱚ ᱴᱟᱚᱟ ᱛᱮ ᱟᱱ ᱞᱤᱢᱤᱴᱮᱰ ᱧᱢᱚᱜ ᱠᱟᱱᱟ
ᱦᱳᱭ ᱭᱟ ᱢᱚᱱᱚᱡᱽ ᱫᱚ ᱛᱚ ᱚᱱᱟ ᱜᱮ ᱛᱚᱭ ᱠᱚᱨᱟᱣ ᱟᱫᱟᱭ ᱢᱚᱱᱚᱡᱽ ᱫᱚ ᱦᱟᱸᱜ ᱠᱚᱱᱚ ᱯᱷᱳᱨ ᱡᱤ ᱯᱚᱱ ᱠᱟᱱ ᱛᱟᱭᱟ ᱛᱚ
ᱦᱚᱸ
ᱟᱫᱚ ᱩᱱᱤᱭᱟᱜ ᱱᱮᱴ ᱠᱚᱛᱮ ᱜᱤᱧ ᱦᱟᱛᱟᱣ ᱵᱟᱲᱟᱭ ᱛᱟᱦᱮᱸᱼᱟ ᱤᱧ ᱦᱚᱸ
ᱚᱸ ᱵᱷᱟᱞᱤ ᱜᱮ ᱛᱟᱞᱮ
ᱦᱚ ᱛᱟᱦᱞᱮ ᱡᱚᱸᱰᱨᱟ ᱠᱚᱯᱮ ᱮᱨ ᱵᱟᱲᱟ ᱠᱮᱜᱼᱟ ᱥᱮ ᱵᱟᱝ
ᱡᱚᱱᱰᱨᱟ ᱫᱚ ᱱᱮᱛᱟᱨ ᱫᱚ ᱵᱟᱝᱠᱚ ᱮᱨᱮᱫ ᱛᱟᱞᱮᱭᱟ ᱵᱩᱡ ᱫᱟᱢ ᱞᱟᱦᱟ ᱛᱮᱞᱮ ᱮᱨ ᱵᱟᱲᱟᱭᱮᱫ ᱮᱱᱠᱷᱟᱱ ᱱᱮᱛᱟᱨ ᱫᱚ ᱡᱚᱸᱰᱨᱟ ᱵᱟᱞᱮ ᱮᱨ ᱫᱟ
ᱪᱮᱫᱟᱜ ᱭᱟ
ᱮᱸ ᱡᱚᱸᱰᱨᱟ ᱟᱫᱚ ᱚᱠᱚᱭ ᱪᱟᱥ ᱟᱭ ᱚᱠᱚᱭ ᱢᱟᱱᱮ ᱚᱝᱠᱟᱱ ᱠᱟᱹᱢᱤ ᱦᱚᱲ ᱦᱚᱸ ᱵᱟᱹᱱᱩᱜ ᱠᱚᱛᱟᱞᱮᱭᱟ ᱛᱚ ᱤᱧ ᱤᱧ ᱵᱟ ᱦᱚᱸ ᱚᱝᱠᱟ ᱚᱲᱟᱜ ᱨᱮ ᱵᱟᱭ ᱛᱟᱦᱮᱱᱟ ᱛᱟᱦᱞᱮ ᱚᱲᱟᱜ ᱨᱮ ᱟᱨ ᱤᱧ ᱫᱟᱫᱩ ᱫᱚ ᱱᱮᱛᱟᱨ ᱫᱚ ᱮᱝᱠᱟ ᱫᱚ ᱵᱟᱭ ᱠᱟᱹᱢᱤ ᱫᱟᱲᱮᱟ ᱛᱟᱦᱞᱮ ᱪᱟᱥ ᱦᱚᱲ ᱛᱚ ᱞᱟᱜᱟ ᱟᱥᱮ ᱚᱱᱟ ᱡᱛᱟ ᱡᱚᱜᱟᱣ ᱡᱚᱛᱚᱱ ᱞᱟᱹᱜᱤᱫ ᱦᱚᱲ ᱞᱟᱜᱟ ᱟ ᱥᱮ
ᱡᱚᱜᱟᱣ ᱡᱚᱛᱚᱱ ᱞᱟᱹᱜᱤᱫ ᱦᱚᱲ ᱞᱟᱜᱟᱜᱼᱟ ᱦᱮᱸ ᱚᱱᱟ ᱵᱟᱝ ᱡᱚᱜᱟᱣ ᱡᱚᱛᱚᱱ ᱞᱮᱠᱷᱟᱱ ᱪᱤᱠᱟᱹᱛᱮ ᱦᱩᱭᱩᱜᱼᱟ ᱦᱮᱸ ᱵᱟᱝ ᱟᱨ ᱫᱚᱢᱮ ᱠᱩ ᱪᱤᱞᱤ ᱠᱚ ᱢᱤᱨᱩ ᱠᱚᱠᱚ ᱡᱚᱢᱟᱠᱚ ᱪᱮᱫ ᱠᱚ ᱚᱱᱟ ᱠᱚ ᱠᱩ ᱞᱟᱜᱟ ᱵᱟᱲᱟ ᱦᱩᱭᱩᱟ
ᱦᱮᱸ ᱞᱟᱦᱟᱛᱮ ᱨᱮᱞᱮ ᱪᱟᱥ ᱵᱟᱲᱟᱭᱮᱫ ᱛᱟᱦᱮᱸᱫ ᱫᱚᱢᱮ ᱚᱱᱟ ᱵᱟᱲᱜᱮ ᱠᱚᱨᱮ ᱵᱮᱥ ᱵᱷᱟᱞᱤ ᱜᱮ ᱦᱩᱭᱩᱜ ᱠᱟᱱ ᱛᱟᱦᱮᱸ ᱟᱫᱚ ᱱᱮᱛᱟᱨ ᱫᱚ ᱵᱟᱝ ᱱᱮᱛᱟᱨ ᱫᱚ ᱵᱟᱝᱞᱮ ᱪᱟᱥ ᱵᱟᱲᱟᱭᱮᱫᱟ ᱟᱨ ᱱᱮᱛᱟᱨ ᱫᱚ ᱟᱞᱮ ᱥᱩᱢᱩᱝ ᱫᱚ ᱵᱟᱝ ᱮᱴ ᱴᱟᱜ ᱦᱚᱲ ᱦᱚᱸ ᱧᱮᱞᱚᱜ ᱠᱟᱱᱟ ᱡᱮ ᱤᱱᱟᱹᱜ ᱫᱚ ᱵᱟᱠᱚ ᱪᱟᱥ ᱮᱫᱟ ᱡᱚᱸᱰᱨᱟ ᱠᱚ ᱪᱟᱥ ᱨᱮᱱᱟᱜ ᱤᱭᱟᱹ ᱢᱟᱱᱮ ᱵᱟᱹᱭ ᱵᱟᱹᱭᱛᱮ ᱠᱚᱢ ᱪᱟᱞᱟᱜ ᱠᱟᱱᱟ ᱧᱮᱞᱚᱜ ᱠᱟᱱᱟ ᱪᱟᱥᱱᱟᱜ ᱦᱟᱨ ᱟᱨ ᱪᱮᱫ ᱟᱯᱮ ᱡᱚᱸᱰᱨᱟ ᱠᱚᱯᱮ ᱮᱨ ᱠᱟᱫᱟ ᱥᱮ ᱪᱮᱫ
ᱦᱳᱭ ᱤᱧ ᱯᱷᱳᱱ ᱞᱮᱫ ᱛᱟᱦᱮᱱᱤᱧ ᱦᱚᱞᱟ ᱟᱫᱚᱠᱚ ᱞᱟᱹᱭᱫᱟ ᱦᱮᱸ ᱡᱚᱸᱰᱨᱟ ᱠᱚᱵᱚᱱ ᱮᱨ ᱠᱟᱫᱟ ᱟᱨ ᱚᱢᱚᱱ ᱦᱚᱸ ᱚᱢᱚᱱ ᱟᱠᱟᱱ ᱜᱮᱭᱟ ᱞᱟᱹᱭ ᱫᱟᱠᱚ ᱟᱫᱚ ᱦᱟ ᱱᱚᱣᱟ ᱠᱟᱹᱴᱤᱡ ᱟᱨ ᱠᱟᱹᱴᱤᱡ ᱦᱟᱨᱟ ᱞᱮᱱᱠᱷᱟᱱ ᱜᱮ ᱯᱩᱭ ᱦᱩᱭᱩᱜᱼᱟ
ᱚ ᱟᱪᱪᱷᱟ ᱟᱪᱪᱷᱟ ᱱᱟᱯᱟᱭ ᱜᱮ
ᱦᱮᱸ ᱟᱨ ᱫᱚᱢᱮ ᱞᱟᱹᱭ ᱫᱟᱠᱚ ᱥᱤᱢ ᱠᱚᱠᱚ ᱡᱚᱢᱫᱟ ᱟᱫᱚ ᱚᱱᱟᱛᱮ ᱱᱮᱴ ᱞᱟᱹᱭᱫᱟ ᱱᱮᱴ ᱠᱚ ᱠᱤᱨᱤᱧ ᱟᱹᱜᱩᱭ ᱦᱩᱭᱩᱜᱼᱟ ᱟᱨ ᱜᱷᱮᱨᱟ ᱠᱟᱜ ᱦᱩᱭᱩᱜᱼᱟ ᱵᱟᱠᱷᱟᱱ ᱥᱤᱢ ᱠᱚ ᱚᱱᱟ ᱰᱚᱜᱽ ᱠᱚᱠᱚ ᱡᱚᱢ ᱞᱮᱠᱷᱟᱱ ᱠᱷᱟᱱ ᱫᱚ ᱦᱟᱨᱟ ᱵᱟ ᱦᱟᱨᱟ ᱜᱚᱫᱚᱼᱟ ᱥᱮ
ᱢᱟᱱᱮ ᱤᱱᱟᱹᱜ ᱪᱟᱬ ᱵᱟᱝ ᱦᱟᱨᱟ ᱦᱚᱫᱚᱜᱼᱟ ᱦᱟᱨᱟ ᱫᱚ ᱦᱟᱨᱟᱜᱼᱟ ᱢᱟᱱᱮ ᱥᱚᱢᱚᱭ ᱞᱟᱜᱟᱜᱼᱟ ᱟᱨᱚ
ᱦᱮ ᱟᱨ ᱱᱮᱛᱟᱨ ᱫᱤᱱ ᱜᱮᱛᱚ ᱚᱱᱟ ᱡᱷᱤᱸᱜᱟᱹ ᱠᱚ ᱠᱚ ᱥᱟᱹᱨᱩ ᱠᱚ ᱢᱟᱞᱟᱱ ᱠᱚ ᱡᱟᱦᱟᱸ ᱛᱤᱱᱟᱹᱜ ᱡᱟ ᱡᱟᱵᱚᱛᱤ ᱢᱮᱱᱟᱜᱼᱟ ᱚᱱᱠᱟ ᱠᱚ ᱨᱚᱦᱚᱭ ᱵᱟᱲᱟ ᱠᱟᱜ ᱜᱮᱭᱟ ᱛᱚ ᱥᱟᱹᱨᱩ ᱠᱚᱦᱚᱸ ᱠᱚ ᱨᱚᱦᱚᱭ ᱠᱟᱜ ᱜᱮᱭᱟ ᱟᱯᱮ ᱥᱮᱫ ᱥᱟᱹᱨᱩ ᱠᱚᱠᱚ ᱨᱚᱦᱚᱭ ᱜᱮᱭᱟ ᱥᱮ ᱵᱟᱝ
ᱦᱮᱸ ᱥᱟᱹᱨᱩ ᱠᱚ ᱨᱚᱦᱚᱭ ᱜᱮᱭᱟ ᱟᱞᱮ ᱦᱚᱞᱮ ᱨᱚᱦᱚᱭ ᱛᱟᱦᱮᱸᱫ ᱞᱟᱦᱟ ᱞᱟᱦᱟ ᱫᱚ ᱟᱫᱚ ᱱᱮᱛᱟᱨ ᱫᱚ ᱵᱟᱞᱮ ᱨᱚᱦᱚᱭᱮᱫᱟ ᱥᱟ. ᱨᱩ ᱠᱚᱦᱚᱸ ᱡᱚᱱᱰᱨᱟ ᱠᱚᱦᱚᱸ ᱵᱟᱞᱮ ᱮᱨ ᱮᱫᱟ ᱚᱲᱟᱜ ᱨᱮ ᱠᱟᱹᱢᱤ ᱦᱚᱲ ᱵᱟᱝ ᱠᱚ ᱛᱟᱦᱮᱱ ᱠᱷᱟᱡ
ᱟᱨ ᱱᱤᱛᱚᱜ ᱫᱚ ᱚᱱᱠᱟ ᱪᱮᱫ ᱠᱚ ᱞᱟᱹᱭᱟ ᱡᱚᱢ ᱦᱚᱸᱻ ᱚᱱᱠᱟ ᱡᱩᱫᱤ ᱡᱚᱢ ᱥᱟᱱᱟ ᱢᱮᱭᱟ ᱚᱭ ᱫᱚᱠᱟᱱ ᱠᱚᱨᱮ ᱠᱷᱚᱱᱮᱢ ᱠᱤᱨᱤᱧ ᱟᱜᱩᱣᱫᱟ ᱵᱟᱡᱟᱨ ᱠᱚᱨᱮ ᱠᱷᱚᱱᱟᱜ ᱱᱮᱛᱟᱨ ᱫᱚ ᱵᱟᱡᱟᱨ ᱠᱚᱨᱮ ᱦᱚᱸ ᱧᱟᱢᱚᱜ ᱠᱟᱱ ᱜᱮᱭᱟ ᱛᱚ ᱾ ᱛᱤᱱᱟᱹᱜ ᱮᱢ ᱡᱚᱢᱟ ᱢᱤᱫᱴᱤᱡ ᱵᱟᱨᱭᱟᱢ ᱡᱚᱢ ᱡᱚᱢᱟ ᱩᱱᱟᱹᱜ ᱠᱤᱢ ᱡᱚᱢ ᱫᱟᱲᱮᱭᱟᱜᱼᱟ ᱦᱮᱸ ᱵᱟᱝ?
ᱮᱠᱫᱚᱢ ᱛᱟᱦᱮ ᱟᱢ ᱫᱚ ᱥᱮᱛᱟᱜ ᱨᱮ ᱵᱮᱨᱮᱫ ᱠᱟᱛᱮᱫ ᱠᱟᱹᱴᱤᱡ ᱟᱹᱰᱤ ᱵᱷᱟᱹᱜᱤ ᱩᱭᱦᱟᱹᱨ ᱥᱮᱱ ᱪᱤᱱᱛᱟᱹ ᱵᱷᱟᱵᱱᱟᱢ ᱥᱟᱵ ᱟᱠᱟᱫᱟ ᱵᱟᱝ ᱥᱮᱛᱟᱜ ᱨᱮ ᱵᱮᱨᱮᱫ ᱠᱟᱛᱮ ᱢᱚᱱᱮ ᱠᱮᱫᱟ ᱡᱮ ᱛᱟᱦᱚᱞᱮ ᱦᱚᱭ ᱠᱟᱹᱴᱤᱡ ᱠᱟᱹᱢᱤ ᱦᱩᱭ ᱞᱮᱱ ᱜᱮ ᱾
ᱚ ᱦᱚᱞᱟ ᱤᱧᱟᱹᱜ ᱦᱚᱞᱟ, ᱦᱚᱞᱟ ᱤᱧᱟᱹᱜ ᱠᱟᱹᱢᱤ ᱵᱟᱝ ᱦᱩᱭ ᱟᱠᱟᱱ ᱛᱤᱧᱟᱹ ᱾
ᱱᱟ ᱛᱚ ᱟᱸᱡᱚᱢ ᱢᱮ ᱡᱫᱤ ᱦᱚᱲ ᱴᱤᱭᱩᱥᱚᱱ ᱨᱮᱱᱟᱜ ᱠᱟᱹᱢᱤ ᱠᱚ ᱮᱢ ᱦᱚᱞᱟ ᱴᱤᱭᱩᱥᱮᱱ ᱨᱮᱱᱟᱜ ᱠᱟᱹᱢᱤ ᱠᱚ ᱮᱢᱟᱦᱟᱞᱮ ᱛᱟᱦᱮᱱᱟ ᱛᱚ ᱟᱫᱚ ᱚᱱᱟ ᱠᱷᱟᱹᱛᱤᱨ ᱛᱮ ᱦᱚᱞᱟ ᱫᱚ ᱠᱟᱹᱴᱤᱡ ᱪᱟᱯ ᱧᱚᱜ ᱨᱤᱧ ᱛᱟᱦᱮᱸ ᱠᱟᱱᱟ ᱾ ᱟᱫᱚ ᱦᱚᱞᱟ ᱡᱩᱫᱤᱧᱢ ᱠᱚ ᱢᱯᱟᱞᱤᱴ ᱠᱮᱫ ᱛᱟᱦᱚᱞ ᱟᱫᱚ ᱴᱤᱭᱩᱥᱮᱱ ᱵᱟᱝ ᱦᱩᱭᱟᱠᱟᱱ ᱛᱟᱞᱮᱭᱟ ᱾ ᱛᱮᱦᱮᱸᱧ ᱦᱚ ᱥᱟᱲᱮ ᱮᱜᱟᱨᱚᱴᱟ ᱥᱮᱱ ᱠᱷᱚᱱᱟᱜ ᱢᱮᱱᱟᱜ ᱛᱟᱞᱮᱭᱟ ᱟᱫᱚ ᱞᱟᱹᱭᱫᱟᱹᱧ ᱵᱟᱨᱭᱟ ᱯᱮᱭᱟᱤᱧ ᱨᱮᱠᱚᱲᱟ ᱛᱟᱨᱯᱚᱨᱮ ᱫᱟᱠᱟ ᱠᱚ ᱤᱥᱤᱱ ᱵᱟᱲᱟ ᱦᱩᱭᱩᱜᱼᱟ ᱾ ᱛᱟᱨᱯᱚᱨᱮ ᱛᱩᱯᱩ ᱠᱟᱛᱮᱫ ᱟᱨᱦᱚᱸ ᱴᱤᱭᱩᱥᱤᱱ ᱪᱟᱞᱟᱜ ᱦᱩᱭᱩᱜᱼᱟ ᱦᱟᱸᱜ ᱟᱫᱚ ᱞᱟᱹᱭᱫᱟᱹᱧ ᱦᱟᱜ ᱟᱨ ᱨᱤᱪᱟᱨᱡᱽ ᱦᱚᱸ ᱪᱟᱵᱟᱜ ᱠᱟᱹᱱᱟᱹᱧ ᱵᱟᱨᱚᱴᱟ ᱥᱮᱱ ᱟᱫᱚ ᱦᱟᱸᱜ ᱞᱟᱹᱭᱫᱟᱹᱧ ᱫᱷᱤᱱᱟᱹᱝ ᱫᱚ ᱦᱟᱸᱜ ᱨᱚᱯᱚᱲ ᱫᱟᱲᱮᱭᱟᱜ ᱟᱹᱧ ᱥᱮ ᱵᱟᱝ ᱦᱟᱸᱜ ᱟᱫᱚ ᱞᱟᱹᱭᱮᱫᱟᱹᱧ ᱦᱟᱯᱮ ᱱᱤᱛᱚᱜ ᱫᱚ ᱠᱟᱹᱴᱤᱡ ᱵᱟᱨ ᱯᱮ ᱦᱚᱲ ᱥᱟᱞᱟᱜ ᱵᱟᱨᱯᱮ ᱦᱚᱲ ᱥᱟᱞᱟᱜ ᱨᱚᱯᱚᱲ ᱦᱩᱭ ᱞᱮᱱᱜᱮ ᱛᱟᱯᱚᱨᱮ ᱡᱟᱦᱟᱸᱱ ᱪᱤᱠᱟᱹᱭ ᱦᱩᱭᱩᱜᱼᱟ ᱾ ᱟᱫᱚ ᱚᱱᱟ ᱠᱷᱟᱹᱛᱤᱨ ᱜᱮ ᱡᱮᱱᱫᱟᱧ ᱦᱟᱯᱮ ᱜᱩᱨᱩᱯ ᱠᱚᱨᱮ ᱚᱠᱚᱭ ᱠᱚ ᱢᱮ ᱱᱟᱜ ᱠᱚᱣᱟ ᱢᱮᱥᱮᱡᱽ ᱵᱟᱲᱟ ᱦᱩᱭᱞᱮᱱ ᱜᱮ
ᱦᱮᱸ ᱵᱷᱟᱹᱞᱤ ᱜᱮ ᱵᱷᱟᱹᱞᱤ ᱜᱮ ᱟᱹᱰᱤ ᱱᱟᱯᱟᱭ ᱩᱭᱦᱟᱹᱨ ᱵᱷᱟᱵᱱᱟ ᱾ ᱛᱟᱦᱚᱞᱮ ᱟᱪᱪᱷᱟ ᱴᱤᱩᱥᱮᱱ ᱫᱚ ᱚᱠᱟᱴᱟᱜ ᱥᱟᱛᱟᱢ ᱨᱮᱱᱟᱜ ᱟᱢ ᱫᱚ ᱴᱤᱭᱩᱥᱮᱱᱢ ᱦᱟᱛᱟ
ᱤᱧ ᱫᱚ ᱚᱸᱰᱮ ᱫᱚ ᱚᱛᱱᱚᱜ ᱥᱟᱛᱟᱢ ᱨᱮᱱᱟᱜ ᱴᱤᱭᱩᱥᱮᱱᱤᱧ ᱦᱟᱛᱟᱣ ᱠᱮᱫᱟ ᱤᱱᱟ ᱢᱤᱫᱴᱤᱡ ᱥᱟᱛᱟᱢ ᱨᱮᱱᱟᱜ ᱜᱮ ᱚᱱᱟᱜᱮ ᱜᱮ ᱢᱟᱱᱮ
ᱦᱚᱸ
ᱠᱚ ᱟᱠᱟ ᱦᱩᱭᱩᱜ ᱠᱟᱱ ᱛᱟᱞᱮᱭᱟ
ᱦᱮᱸ
ᱡᱟᱢ ᱠᱚᱦᱚᱸ ᱧᱮᱞ ᱧᱮᱞ ᱛᱮ ᱠᱟᱱ ᱛᱟᱞᱮᱭᱟ ᱛᱤᱥ ᱦᱩᱭᱩᱜ ᱛᱟᱞᱮᱭᱟ ᱟᱨ
ᱦᱮᱸ ᱦᱳᱭ ᱦᱳᱭ
ᱛᱟᱦᱮᱸ ᱦᱮᱞᱳ ᱦᱮᱞᱳ ᱦᱮᱞᱳ